ᱠᱨ ᱠ ᱦᱤ ᱦ ᱢᱚᱱᱮ ᱟᱫᱚ ᱚᱱᱟᱴᱟᱜ ᱢᱟᱲᱟᱝ ᱨᱮᱱᱟᱜ ᱭᱟ ᱤᱭᱟᱹᱨᱮ ᱛᱟᱦᱮᱸ ᱠᱟᱱᱟ ᱵᱟᱲᱟᱭᱟᱢ ᱯᱨᱚᱥᱮᱥᱤᱝ ᱨᱮ ᱛᱟᱦᱮᱸ ᱠᱟᱱᱟ ᱟ ᱚᱱᱟᱴᱟᱜ ᱯᱚᱨ ᱠᱷᱚᱱᱟᱜ ᱜᱮ ᱦᱟᱱᱟᱴᱟᱜ ᱠᱷᱚᱱᱟᱜ ᱜᱮ ᱢᱤᱱᱤᱴ ᱠᱚ ᱥᱟᱵ ᱠᱮᱫ ᱛᱤᱧᱟᱹ ᱠᱚ ᱜᱮᱫ ᱞᱮᱱᱟ ᱵᱮᱠᱟᱨ ᱦᱚᱸ ᱵᱮᱠᱟᱨ ᱮᱱᱟ ᱱᱚᱣᱟᱴᱟᱜ ᱠᱚᱞ ᱦᱚᱸ ᱵᱟᱨᱭᱟ ᱠᱚᱞ ᱵᱮᱠᱟᱨ ᱮᱱᱟ ᱴᱳᱴᱟᱞ ᱯᱮᱭᱟ ᱠᱚᱞ ᱵᱮᱠᱟᱨ ᱠᱟᱱ ᱛᱤᱧᱟᱹ ᱡᱮᱦᱳᱠ ᱚᱱᱠᱟᱜᱮ ᱢᱟᱱᱮ ᱢᱤᱫᱴᱟᱝ ᱵᱟᱨᱭᱟ ᱵᱟᱨᱭᱟ ᱠᱚᱲᱟ ᱚᱱᱠᱟ ᱞᱟᱹᱭᱟᱠᱤᱱ ᱤᱭᱟᱹ ᱦᱮᱸ ᱯᱷᱟᱸᱠᱟ ᱜᱮᱭᱟᱢ ᱟᱫᱚ ᱦᱮᱸ ᱯᱷᱟᱸᱠᱟ ᱜᱮᱭᱟᱧ ᱠᱚᱞ ᱟᱹᱧ ᱦᱮᱸ ᱠᱚᱞ ᱢᱮ ᱚ ᱵᱟᱵᱟ ᱠᱚᱞᱟᱢ ᱟᱨ ᱨᱤᱥᱤᱵᱦ ᱜᱮ ᱵᱟᱭ ᱨᱤᱥᱤᱷᱟ ᱱᱚᱝᱠᱟ ᱨᱟᱹᱜᱤ ᱵᱩᱡᱷᱟᱹᱜ ᱟᱥᱮ ᱵᱟᱝ ᱢᱚᱱᱮ ᱛᱤᱧ ᱞᱟᱹᱭᱟᱼᱟ ᱚᱱᱠᱟ ᱫᱚ ᱠᱤᱱᱛᱩ ᱵᱟᱝ ᱴᱷᱤᱠ ᱵᱟᱢ ᱫᱟᱲᱮᱭᱟᱜᱼᱟ ᱜᱟᱞᱢᱟᱨᱟᱣ ᱵᱟᱝ ᱵᱩᱡᱷᱟᱹᱣ ᱢᱮ ᱜᱟᱞᱢᱟᱨᱟᱣ ᱪᱮᱫᱟᱜ ᱮᱢ ᱞᱟᱹᱭ ᱦᱚᱪᱚᱭᱟ ᱥᱚᱸᱜᱮ ᱥᱚᱸᱜᱮ ᱛᱮᱜᱮᱧ ᱮᱠᱥᱮᱱ ᱤᱧ ᱦᱟᱛᱟᱣ ᱜᱮᱭᱟ ᱤᱧ ᱥᱚᱸᱜᱮ ᱢᱞᱟ ᱢᱤᱛᱟᱹᱧ ᱠᱟᱱᱟ ᱯᱷᱤᱨᱤ ᱪᱤᱠᱟᱹᱠᱟ ᱞᱮᱠᱟᱛᱮ ᱵᱟᱝ ᱨᱤᱥᱤᱵ ᱞᱮᱫ ᱛᱤᱧᱟᱹ ᱪᱮᱫ ᱦᱚᱸ ᱨᱤᱯᱞᱟᱭ ᱵᱟᱭ ᱮᱢ ᱦᱮ ᱞᱟᱹᱭ ᱢᱮ
ᱦᱮᱸ
ᱩᱠᱩᱨ ᱠᱤᱱ
ᱚᱠᱟᱨᱮᱢ ᱯᱮᱲᱟ ᱠᱟᱱᱟ ᱚᱠᱚᱭ ᱚᱠᱚᱭ ᱞᱟᱹᱭᱫᱟ ᱚᱱᱠᱟ ᱩᱠᱩᱨ ᱠᱤᱱᱛᱩ ᱵᱟᱭ ᱨᱮᱫ ᱚᱠᱟ
ᱟᱫᱚ ᱪᱤᱠᱟᱹᱢ ᱵᱟᱲᱟᱭ ᱚᱱᱟ ᱟᱫᱚ ᱞᱟᱹᱭ ᱵᱟᱝ ᱜᱟᱱᱚᱜᱼᱟ ᱛᱚ ᱚᱱᱟ ᱫᱚ ᱜᱨᱩᱯ ᱨᱮᱱᱟᱜ ᱵᱮᱯᱟᱨ ᱟᱨᱠᱤ
ᱰ ᱱᱟ ᱠ ᱠ ᱛᱟᱦᱞᱮ
ᱦᱳᱭ ᱦᱩᱭᱩᱜᱼᱟ ᱢᱟᱱᱮ ᱦᱚᱲᱟᱜ ᱵᱟᱲᱟᱭ ᱫᱚ ᱵᱮᱠᱟᱨᱚᱜ ᱛᱟᱠᱚᱭᱟ ᱢᱤᱫᱴᱟᱝ ᱢᱤᱫᱴᱟᱝ ᱠᱚᱞ ᱞᱮᱠᱷᱟᱱ ᱟᱨ ᱩᱱᱤ ᱵᱟᱭ ᱨᱤᱥᱤᱵᱷ ᱞᱮᱠᱷᱟᱱ ᱚᱱᱟ ᱠᱚᱞ ᱵᱮᱠᱟᱨᱚᱜ ᱛᱟᱭᱟ ᱚᱱᱟ ᱢᱟᱱᱮ ᱚᱱᱟ ᱫᱚ ᱵᱟᱲᱟᱭᱟᱠᱚ ᱚᱱᱠᱟ ᱠᱟᱛᱮᱜ ᱠᱚ ᱫᱷᱩᱢᱤᱭᱮᱫᱟ ᱟᱨᱠᱤ ᱠᱚᱛ ᱜᱩᱞᱟᱮ ᱫᱚ ᱫᱟᱠᱟ ᱩᱛᱩᱛᱴ ᱤᱥᱤᱱ ᱦᱩᱭᱱᱟ ᱵᱟᱝ ᱭᱟ
ᱫᱟᱠᱟ ᱟᱨ ᱤᱥᱤᱱ ᱦᱩᱭᱩᱜᱼᱟ
ᱟᱫᱚ ᱟᱢ ᱫᱚ ᱥᱩᱨ ᱠᱚᱨᱮ ᱮᱢ ᱧᱟᱢ ᱵᱟᱲᱟᱭᱮᱫᱟ ᱫᱟᱠᱟ ᱠᱚ ᱡᱟᱹᱱᱤᱡ ᱤᱥᱤᱱ ᱫᱟᱠᱟ
ᱟᱨᱮ ᱤᱥᱤᱱ ᱫᱟᱠᱟ ᱫᱚ ᱵᱟᱝ ᱟᱫᱚ ᱦᱚᱞᱟᱧᱤᱫᱟᱹᱵᱮᱨᱮᱜ ᱵᱟᱥᱠᱮ ᱫᱟᱠᱟ ᱛᱟᱦᱮᱸ ᱞᱮᱱ ᱛᱟᱦᱮᱸ ᱚᱱᱟᱜᱤᱧ ᱡᱚᱢ ᱞᱟᱹᱜᱤᱫ ᱱᱤᱛᱚᱜ
ᱪᱟᱞᱟᱣ ᱢᱮ ᱥᱮ ᱥᱮ
ᱵᱤᱠᱟᱥ ᱫᱚ ᱢᱮᱱᱟᱭᱟ ᱚ ᱟᱠᱟᱠᱟᱥᱮᱫ ᱪᱚᱢ ᱫᱚ ᱵᱟᱜᱟᱣᱮᱱᱟ ᱩᱱᱜᱤᱧ ᱯᱷᱳᱱᱟᱭ ᱠᱟᱱ ᱛᱟᱦᱮᱸᱟᱦᱮᱫ ᱯᱷᱳᱱ ᱵᱟᱭ ᱛᱩᱞᱟᱹᱣᱫᱟ ᱮᱸᱲᱮ ᱦᱟᱹᱱᱤ ᱠᱚᱲᱟᱧ ᱯᱷᱳᱱ ᱟᱫᱮ ᱛᱟᱦᱮᱸᱱᱟ ᱟ ᱢᱮᱥ ᱨᱮᱫᱚ ᱵᱟᱹᱱᱩᱭ ᱭᱟ ᱟᱠᱟᱭᱮᱱ ᱪᱚ ᱮᱸᱲᱮ
ᱚ ᱱᱮᱠ ᱟᱫᱚ ᱛᱟᱦᱚᱞᱮ ᱪᱮᱫᱞᱮᱠᱟ ᱯᱟᱲᱦᱟᱣ ᱠᱚ ᱦᱩᱭᱩᱜ ᱠᱟᱱᱟ ᱥᱮ ᱵᱟᱝ ᱜᱟᱯᱟ ᱢᱮᱭᱟᱝ ᱠᱷᱚᱱ ᱮᱢᱟᱜ ᱮᱢ ᱞᱟᱹᱭᱮᱫ ᱫᱚ
ᱯᱚᱨᱤᱠᱠᱷᱟ ᱫᱚ ᱪᱮᱫ ᱮᱢ ᱯᱟᱲᱦᱟᱣ ᱱᱟ ᱠᱚᱣᱟ ᱯᱟᱲᱦᱟᱜ ᱨᱮᱦᱚᱸ ᱥᱮᱭ ᱤᱱᱟᱹ ᱟᱢᱵᱟᱨ ᱵᱟᱝ ᱯᱟᱲᱦᱟᱣ ᱨᱮᱦ ᱥᱮᱭ ᱱᱟᱢᱵᱟᱨ ᱠᱷᱟᱛᱟ ᱯᱮᱨᱮᱡ ᱞᱮᱠᱷᱟᱱ ᱜᱮ ᱱᱟᱢᱵᱟᱨ ᱠᱚᱢ ᱮᱢᱚᱜᱼᱟ ᱚᱱᱟ ᱟ ᱫᱚ ᱢᱩᱠᱛᱤ ᱨᱮᱱᱟᱜ ᱱᱟᱢᱵᱟᱨ ᱡᱟᱦᱟᱸᱭ ᱡᱟᱦᱟᱸ ᱡᱟᱦᱟᱸ ᱛᱤᱱᱟᱹᱜ ᱠᱩᱨᱩᱢᱩᱭᱟ
ᱦᱮ ᱛᱟᱦᱚᱞᱮ ᱛᱚ ᱥᱮ ᱱᱟᱯᱟᱭ ᱠᱟᱛᱟᱭᱟ
ᱦᱩᱸ ᱚᱱᱟ ᱪᱤᱠᱚᱱ ᱞᱟᱹᱭ ᱵᱟᱝ ᱟᱢ ᱡᱩᱫᱤ ᱫᱚᱢᱮᱢ ᱯᱟᱲᱦᱟᱜ ᱞᱟᱹᱭᱭᱟᱢ ᱡᱮᱧ ᱵᱮᱥᱤ ᱱᱟᱢᱟᱨᱤᱧᱟ ᱵᱟᱝ ᱦᱩᱭᱩᱜᱼᱟ ᱧᱮᱞ ᱢᱮ ᱦᱟᱱᱮ ᱯᱟᱲᱦᱣ ᱵᱟᱭ ᱯᱟᱲᱦᱟᱣᱜ ᱡᱩᱫᱤ ᱠᱚ ᱩᱨᱩᱭᱮᱭᱟ ᱩᱱᱤ ᱜᱮ ᱡᱟᱹᱥᱛᱤ ᱱᱟᱢᱵᱟᱨ
ᱚ
ᱚᱱᱮ ᱚᱱᱠᱟ ᱥᱤᱥᱴᱮᱢ
ᱟᱪᱪᱷᱟ
ᱨᱟᱹᱜᱤ ᱫᱟ ᱫᱚ ᱪᱮᱫ ᱫᱚᱢ ᱯᱟᱲᱦᱟᱜᱼᱟ ᱮᱴᱟᱜᱪᱩᱱᱤᱭ ᱧᱮᱞ ᱵᱟᱲᱟ ᱦᱩᱭᱩᱜ ᱠᱟᱱᱟ ᱟᱫᱚ ᱠᱚᱞᱮᱡᱽ ᱨᱮᱱᱟᱜ ᱫᱚ ᱠᱚᱞᱮᱡᱽ ᱨᱮ ᱢᱮᱱᱟᱜ-ᱟ ᱪᱮᱫ
ᱥᱤᱴᱮᱴ
ᱪᱮᱫ
ᱥᱤᱴᱮᱴ-ᱟ
ᱦᱩᱸ ᱚᱨᱤᱡᱤᱱᱟᱞ ᱢᱟᱥᱩᱨ ᱞᱟᱜᱟᱜ ᱠᱟᱱᱟ
ᱦᱮᱸ ᱠᱟᱛᱷᱟ ᱫᱚ ᱠᱟᱱ ᱜᱮᱭᱟ
ᱟᱨ ᱢᱚᱴᱮ ᱪᱮᱫ ᱱᱟᱢᱵᱟᱨ ᱠᱚ ᱵᱷᱩᱞ ᱵᱷᱷᱟᱞ ᱟᱠᱟᱫ ᱛᱟᱵᱚᱱᱟ ᱥᱮ ᱠᱚᱞᱮᱡᱽ ᱨᱮ ᱢᱟᱨᱥᱤᱴ ᱠᱚ ᱯᱟᱸᱡᱮᱫ ᱛᱟᱦᱮᱸᱫ
ᱦᱮᱸ
ᱧᱮᱞ ᱠᱟᱠ ᱛᱟᱢᱟᱢ ᱥᱮ ᱥᱮᱠᱮᱱᱰ ᱥᱮᱢᱤᱥᱴᱟᱹᱨ
ᱦᱮᱸ ᱧᱮᱞ ᱦᱩᱭ ᱮᱱᱟ
ᱯᱟᱥ ᱟᱠᱟᱫ ᱞᱮᱭᱟ ᱠᱚ ᱛᱚ
ᱦᱚᱭ
ᱨᱩᱯᱫᱟᱥ ᱟᱨᱟᱨ ᱦᱚᱸ ᱞᱟᱹᱭ ᱫᱟ ᱟᱢᱟ ᱠ ᱟᱨᱦᱚᱸ ᱥᱟᱯᱲ ᱫᱤᱤ ᱢᱟ ᱥᱟᱞᱟᱜ ᱜᱩᱨᱩ ᱜᱚᱢ ᱧᱮᱞ ᱠᱟᱫᱟ ᱥᱮ
ᱦᱮᱸ ᱩᱱᱤ ᱦᱚᱭᱛᱳ ᱮᱢᱱᱤ ᱤᱭᱟᱨᱠᱤ ᱫᱟᱭ- ᱟ
ᱤᱧ ᱫᱚ ᱵᱤᱥᱟᱥ ᱵᱟᱭ ᱧᱟᱢ ᱛᱟᱭᱟ ᱦᱩᱭ ᱨᱮ ᱮᱲᱮ ᱦᱩᱭᱩᱜ-ᱟ
ᱟᱫᱚ ᱢᱟ ᱵᱤᱥᱥᱟᱹᱥ ᱦᱩᱭ ᱨᱮᱱᱟᱜ ᱫᱚ ᱪᱮᱫ ᱦᱚᱸ ᱵᱟᱝ ᱠᱟᱱᱟ ᱟᱫᱚ ᱩᱱᱟᱹᱜ ᱫᱚ ᱵᱷᱤᱛᱤᱨ ᱥᱮᱫ ᱫᱚ ᱵᱟᱞᱟᱝ ᱜᱟᱞᱢᱟᱨᱟᱣᱟ ᱚᱱᱟᱛᱮ ᱚᱸᱰᱮ ᱠᱚ ᱟᱸᱡᱚᱢ ᱟᱭᱟ ᱛᱟᱭᱚᱢ ᱫᱟᱨᱟᱢ
ᱟᱪᱪᱷᱟ ᱦᱩᱜᱻᱭᱩ
ᱟᱫᱚ ᱛᱟᱦᱚᱞᱮ ᱤᱱᱠᱟᱹ ᱜᱮ ᱮᱴᱟᱜ ᱠᱚᱫᱚ ᱪᱮᱫ ᱪᱮᱫ ᱠᱚ ᱧᱮᱞ ᱵᱟᱲᱟ ᱦᱩᱭᱩᱜ ᱠᱟᱱᱟ
ᱴᱟᱠᱟ ᱫᱚ ᱪᱮᱫ ᱟᱪᱪ ᱥᱤ ᱨᱮᱱᱟᱜ ᱯᱚᱥ ᱜᱮ ᱦᱟᱛᱟᱣ ᱦᱩᱭᱩᱜ ᱠᱟᱱᱟ ᱥᱤᱞᱮᱵᱟᱥ ᱯᱟᱸᱡᱟ ᱯᱟᱸᱡᱟ ᱛᱮ ᱡᱚᱜᱟᱲ ᱦᱩᱭᱩᱜ ᱠᱟᱱᱟ ᱟᱪᱪᱷᱟ ᱚᱱᱟ ᱫᱚ ᱵᱟᱝ ᱟᱨ ᱦᱟᱹᱱᱤᱼ ᱦᱟᱹᱱᱤᱜ ᱫᱚ ᱢᱮᱫᱽᱱᱤᱯᱩᱨ ᱨᱮ ᱛᱟᱦᱮᱱᱟᱭ
ᱦᱮᱸ ᱦᱮᱸ
ᱩᱱᱤ ᱴᱷᱮᱱ ᱥᱮᱱ ᱞᱮᱠᱷᱟᱱ ᱧᱟᱢᱚᱜ ᱜᱮᱭᱟ ᱟᱥᱟ ᱠᱚᱨᱤ ᱩᱱᱤ ᱴᱷᱮᱱ ᱧᱟᱢᱚᱜ ᱠᱷᱟᱱ ᱵᱳ
ᱦᱮᱸ ᱧᱟᱢᱚᱜ ᱜᱮᱭᱟ ᱪᱮᱫᱟᱜ ᱵᱟᱝ ᱟᱫᱚ ᱡᱟᱶᱟᱭ ᱛᱮᱫ ᱥᱟᱶᱛᱮ ᱦᱮᱱᱟᱜ ᱠᱟᱫᱮᱭᱟᱟᱹᱱᱤᱡ ᱪᱚᱝ ᱱᱤᱛᱚᱜ ᱫᱚ ᱮᱜᱮᱨ ᱫᱚ ᱵᱟᱭ ᱮᱜᱮᱨᱟᱭ ᱦᱚᱭᱤᱛᱚᱜ ᱟᱫᱚ ᱡᱟᱣᱟᱸᱭ ᱦᱤᱛᱟᱭ ᱫᱚ ᱡᱩᱫᱤ ᱨᱟᱹᱜᱤᱜ ᱠᱷᱟᱱᱟ ᱨᱟᱹᱜᱤ ᱟᱹᱲᱤᱥᱚᱜᱼ ᱟᱭ ᱮᱠᱞᱟ ᱫᱚ ᱦᱞᱦᱚᱴᱚᱠᱟᱭᱛᱮ ᱟᱭ ᱵᱚᱦᱩᱯᱟᱭ
ᱵᱟᱝ ᱤᱧᱫᱚ ᱢᱤᱫ ᱫᱤᱱ ᱞᱤᱧ ᱪᱟᱞᱟᱜᱼᱟ ᱟᱨᱤᱧ ᱟᱹᱜᱩᱭᱟ
ᱦᱮᱸ ᱟᱫᱚ ᱵᱳᱭ ᱫᱚ ᱵᱚᱞᱛᱮ ᱩᱱᱤ ᱦᱚᱭᱛᱳ ᱯᱟᱲᱦᱟᱜ ᱟᱭ ᱟᱫᱚ ᱦᱚᱭᱛᱳ ᱡᱮᱨᱚᱠᱥ ᱞᱟᱹᱜᱤᱫ ᱢᱤᱫ ᱵᱮᱲᱟ ᱥᱮ
ᱵᱟᱭ ᱱᱤᱛᱚᱜ ᱢᱮ ᱛᱟᱜ ᱢᱟ ᱥᱮᱛᱟᱜ ᱵᱮᱲᱟᱧ ᱪᱟᱞᱟᱣᱱᱟ ᱡᱮᱨᱚᱨᱥ ᱛᱮ ᱟᱹᱜᱩᱭᱛᱮ ᱛᱟᱨᱟᱥᱤᱸᱧ ᱤᱫᱤᱴᱚ ᱠᱟᱛᱮ
ᱦᱳᱭ ᱟᱨᱠᱤ ᱚᱱᱟᱭ ᱛᱤᱧ ᱞᱮᱫᱟ ᱢᱤᱫ ᱵᱮᱲᱟ ᱵᱟᱠᱷᱟᱱ ᱢᱤᱫ ᱫᱤᱱ ᱞᱟᱹᱜᱤᱫ ᱫᱚ ᱦᱚᱭᱛᱚ ᱮᱢᱚᱜ ᱜᱮᱭᱟ ᱪᱮᱫᱟᱜ ᱵᱟᱝ
ᱦᱮᱸ
ᱟᱹᱰᱤ ᱜᱚᱴᱟᱝ ᱵᱳᱭ ᱜᱮ ᱢᱮᱱᱟᱜ ᱠᱟᱫ ᱛᱟᱭᱟ ᱩᱱᱤ ᱩᱱᱤ ᱵᱟᱝᱢᱟ ᱢᱤᱛᱟᱹᱧ ᱠᱟᱱᱟᱭ ᱮ ᱤᱧ ᱫᱚ ᱵᱟᱭ ᱢᱤᱛᱟᱹᱧ ᱠᱟᱱᱟ ᱮᱴᱟᱜ ᱥᱮᱫ ᱠᱷᱚᱱᱟᱧ ᱟᱸᱡᱚᱢ ᱫᱟᱹᱧ ᱵᱟᱝ ᱢᱟ ᱵᱷᱟᱜᱤ ᱜᱮ ᱤᱭᱟᱹ ᱠᱟᱜ ᱜᱮᱭᱟᱭ ᱩᱱᱠᱩ ᱯᱮᱠᱴᱤᱠᱢ ᱠᱚ ᱚᱞ ᱠᱟᱛᱟ ᱠᱚ ᱛᱟᱦᱮᱸᱜᱼᱟ ᱯᱚᱭᱥᱟ ᱠᱚᱭ ᱤᱭᱟᱹ ᱠᱚ ᱛᱟᱦᱮᱸᱜᱼᱟ ᱮᱲᱮ ᱠᱚ ᱯᱟᱦᱟᱜ ᱜᱮᱭᱟᱭ ᱟᱹᱰᱤ ᱪᱮᱦᱟ ᱡᱟᱦᱟᱸᱭᱵ ᱯᱨᱮᱠᱴᱤᱠᱮᱞ ᱚᱞ ᱵᱟᱝ ᱥᱟᱱᱟᱭᱮᱫ ᱛᱟᱦᱮᱸ ᱵᱤᱭᱮᱰ ᱨᱮ ᱥᱮ ᱚᱞ ᱠᱟᱛᱟ ᱠᱚᱣᱟ ᱱᱩᱱᱟᱹᱜ ᱠᱟᱛᱮ ᱮ ᱯᱚᱭᱥᱟ ᱤᱢᱟᱹᱧ ᱯᱮ ᱟᱹᱰᱤ ᱪᱟᱹᱴᱭᱮᱞ ᱜᱮᱭᱟᱭ ᱭᱟ ᱚᱱᱮᱠᱩᱞᱤ
ᱪᱟᱞᱟᱜ ᱜᱮᱭᱟ ᱛᱟᱦᱚᱞᱮ ᱮᱢᱚᱜ ᱟᱭ ᱥᱮ ᱵᱟᱝᱟ ᱥᱮᱭᱟ ᱭᱟ
ᱦᱩᱸ ᱟᱫᱚ ᱵᱟᱝ ᱫᱚ ᱦᱚᱳᱭᱛᱳ ᱵᱟᱭ ᱞᱟᱹᱭ ᱜᱚᱫ ᱛᱟᱭ ᱡᱟᱹᱱᱤᱡ ᱪᱚᱝ ᱚᱱᱟ ᱫᱤᱠᱷᱤᱭᱟᱹ ᱫᱚ ᱦᱚᱭᱛᱳ ᱤᱧᱟᱜ ᱫᱚ ᱡᱚᱢ ᱱᱤᱛᱳ ᱱᱚᱝᱠᱟᱭ ᱞᱟᱹᱭᱟ ᱡᱮ ᱵᱟᱹᱱᱩᱜᱼᱟ ᱟᱫᱚ ᱪᱮᱫ ᱤᱧ ᱞᱟᱹᱭᱟ ᱢᱟ ᱞᱟᱹᱭ ᱢᱮ ᱦᱮᱻᱦᱮ ᱤᱧ ᱠᱤᱧ ᱢᱮᱛᱟᱭ ᱡᱮ ᱰᱮᱧ ᱧᱮᱞ ᱠᱟᱜ ᱟᱜ ᱛᱟᱢᱟ ᱚᱸᱰᱮᱢ ᱫᱚᱦᱚ ᱠᱟᱫᱟ ᱚᱱᱠᱟᱧ ᱢᱮᱱ ᱫᱟᱲᱮᱭᱟᱭ ᱜᱮ ᱤᱧ ᱦᱛᱮᱡ ᱡᱩᱫᱤᱧ ᱠᱩᱞᱤᱭᱮ ᱡᱮᱭᱟ ᱱᱚᱣᱟ ᱱᱚᱣᱟ ᱯᱩᱛᱷᱤ ᱠᱷᱚᱱᱚᱡ ᱟᱫᱚ ᱡᱩᱫᱤ ᱚᱱᱟ ᱠᱟᱛᱷᱟᱭ ᱞᱟᱹᱭᱭᱟ ᱮᱢ ᱡᱩᱫᱤ ᱵᱟᱝ ᱥᱟᱱᱟᱭᱮᱭᱟ ᱟᱫᱚ ᱩᱱᱤ ᱞᱟᱹᱭᱟ ᱵᱟᱹᱱᱩᱜᱼᱟ ᱱᱚᱜ ᱱᱚᱣᱟ ᱠᱚ ᱯᱩᱛᱷᱤ ᱫᱚ ᱤᱧᱤᱧ ᱯᱟᱸᱡᱟ ᱵᱟᱲᱟᱭᱟ ᱢᱟ ᱟᱫᱚ ᱪᱮᱫ ᱤᱧ ᱢᱮᱛᱟᱭᱟ ᱢᱟ ᱞᱟᱹᱭᱢᱮ
ᱚᱱᱟᱱᱟᱜ ᱦᱩᱭᱩᱜ ᱠᱟᱱᱟ ᱠᱟᱛᱷᱟ ᱫᱚ
ᱦᱮᱸ ᱟᱫᱚ ᱢᱮᱱ ᱠᱟᱛᱮᱮᱫ ᱵᱟᱝ ᱧᱮᱞ ᱞᱮᱠᱷᱟᱱ ᱛᱚ ᱵᱟᱝ ᱜᱟᱱᱚᱜ ᱠᱟᱱᱟ ᱮᱢᱚᱜ ᱟᱭ ᱥᱮ ᱵᱟᱝ ᱫᱤ ᱧᱮᱞ ᱦᱩᱭᱩᱜᱼᱟ ᱦᱮᱸ ᱥᱮ ᱟᱢ ᱤᱭᱟᱹ ᱤᱧᱟᱜ ᱫᱚ ᱡᱚᱢ ᱢᱮ ᱟᱢ ᱤᱭᱟᱹ ᱠᱟᱛᱮ ᱵᱷᱮᱡᱟ ᱟᱹᱧ ᱢᱮ ᱪᱮᱫ ᱪᱮᱫ ᱯᱩᱛᱷᱤ ᱠᱚ ᱯᱩᱛᱷᱤ ᱧᱩᱛᱩᱢ ᱧᱩᱛᱩᱢ ᱠᱚ ᱵᱷᱮᱡᱟ ᱟᱹᱧ ᱢᱮ ᱤᱧ ᱤᱧ ᱦᱳᱣᱟᱴᱥᱮᱯ ᱛᱮᱧ ᱵᱷᱮᱡᱟᱭᱭᱟ ᱟᱨᱤᱧ ᱠᱩᱞᱤᱭᱮᱤᱭᱟᱹᱧ ᱡᱮ ᱱᱚᱣᱟᱼ ᱱᱚᱣᱟ ᱯᱩᱛᱷᱤ ᱦᱮᱱᱟᱜᱼᱟ ᱟᱫᱚ ᱪᱮᱫᱼ ᱮ ᱞᱟᱹᱭᱟ ᱚᱱᱠᱟ ᱢᱚᱛᱚ ᱛᱟᱨᱯᱚᱨᱮ ᱤᱱᱟᱹ ᱛᱟᱭᱚᱢ ᱦᱚᱭ ᱥᱮ
ᱵᱩᱡᱽ ᱠᱤᱫᱟᱹᱧ ᱟᱫᱚ ᱤᱧ ᱫᱩᱧ ᱞᱟᱹᱭ ᱮᱫᱟ ᱯᱚᱨᱤᱠᱠᱷᱟ ᱯᱚᱨ ᱠᱷᱟᱱ ᱟᱞᱮ ᱚᱸᱰᱮ ᱞᱟᱭᱵᱨᱮᱨᱤ ᱢᱮᱱᱟᱜ ᱛᱚ ᱚᱸᱰᱮ ᱢᱤᱫ ᱫᱷᱟᱣ ᱤᱧ ᱪᱟᱞᱟᱜᱼᱟ ᱛᱤᱱᱟᱹᱜ ᱜᱟᱱᱤᱧ ᱧᱟᱢᱟ ᱵᱟᱹᱧ ᱧᱟᱢᱟ ᱟᱹᱜᱩᱭᱤᱧ ᱪᱟᱞᱟᱣ ᱫᱩᱧ ᱪᱟᱞᱟᱣ ᱵᱟᱲᱟ ᱟᱠᱟᱱᱟᱭᱟ
ᱦᱮᱸ
ᱦᱮ ᱩᱱ ᱥᱚᱢᱚᱭ ᱢᱟ ᱱᱚᱣᱟ ᱟᱢ ᱡᱟᱦᱟᱸᱢ ᱠᱳᱞᱠᱟᱛ ᱱᱚᱣᱟ ᱥᱤᱞᱮᱵᱟᱥ ᱨᱮᱛᱚ ᱵᱟᱝ ᱛᱟᱦᱮᱸ ᱠᱟᱱ ᱛᱟᱦᱮᱸ
ᱚ
ᱵᱳᱭ ᱫᱚ ᱟᱹᱛᱷᱟᱹᱱ ᱜᱟᱱ ᱢᱮᱱᱟᱜᱼᱟ
ᱚᱦᱚ
ᱟᱫᱚ ᱪᱟᱞᱟᱣ ᱠᱟᱛᱮᱧ ᱧᱮᱞᱟ ᱚᱸᱰᱮ ᱡᱩᱫᱤ ᱵᱟᱹᱧ ᱡᱩᱫᱤ ᱵᱟᱹᱧ ᱧᱟᱢ ᱠᱷᱟᱱ
ᱢᱟᱨᱮ ᱤᱭᱩᱱᱤᱵᱷᱟᱨᱥᱤᱴᱤ ᱠᱟᱱᱟ ᱛᱚ ᱟᱫᱚ ᱚᱱᱟ ᱜᱮ ᱟᱱᱮ ᱢᱟᱨᱮ ᱡᱮᱜᱮᱛ ᱵᱤᱫᱽᱫᱟᱹᱜᱟᱲ ᱨᱮ ᱦᱚᱳᱭᱛᱳ ᱧᱟᱢ ᱫᱟᱲᱮᱭᱟᱜᱼᱟ
ᱢᱟᱱᱮ ᱠᱟᱛᱷᱟ ᱫᱚ ᱪᱮ ᱠᱟ ᱱᱟᱮᱱ ᱥᱮ ᱰᱤᱯᱟᱨᱴᱢᱮᱱᱴ ᱨᱮ ᱢᱤᱫ ᱤᱭᱟᱹ ᱢᱮᱱᱟᱜ ᱟᱠᱟᱫᱟ ᱞᱟᱭᱵᱮᱨᱤ ᱢᱮᱱᱟᱜ ᱟᱠᱟᱫᱟ ᱚᱸᱰᱮ ᱡᱷᱚᱛᱚ ᱵᱳᱭ ᱢᱮᱱᱟᱜᱼᱟ ᱠᱤᱱᱛᱩ ᱚᱱᱟ ᱞᱟᱭᱵᱨᱮᱨᱤ ᱫᱚ ᱟᱞᱮ ᱵᱚᱞᱚ ᱵᱟᱠᱚ ᱵᱚᱞᱚ ᱦᱚᱪᱚᱣᱟ ᱞᱮᱭᱟ
ᱚᱱᱟ ᱫᱚ ᱜᱚᱢᱠᱮ ᱠᱚᱣᱟᱜ
ᱚᱱᱟ ᱫᱚ ᱜᱚᱝᱠᱮ ᱡᱟᱦᱟᱸᱞᱟᱦᱟ ᱞᱟᱹᱭᱟᱠᱚ ᱥᱮ ᱞᱟᱦᱟ ᱛᱮᱫᱚ ᱠᱚ ᱠᱷᱩᱞᱟᱹᱣ ᱛᱟᱦᱮᱸᱱ ᱜᱤᱫᱽᱨᱟᱹ ᱠᱚ ᱵᱳᱭ ᱠᱚ ᱤᱫᱤ ᱵᱟᱲᱟ ᱠᱮᱫᱟ ᱵᱟᱠᱚ ᱟᱹᱜᱩᱴᱚ ᱠᱟᱫᱟ ᱟᱨ ᱱᱚᱣᱟ ᱛᱮᱠᱚ ᱪᱟᱵᱤᱭ ᱟᱠᱟᱫᱟ
ᱚᱫᱚ ᱚᱱᱟ ᱠᱷᱟᱹᱛᱤᱨ ᱛᱮᱜᱛᱤᱧ ᱞᱮᱫᱟᱹᱭᱟ ᱚᱱᱟ ᱫᱚ ᱜᱚᱝᱠᱮ ᱠᱚ ᱮᱵᱚᱝ ᱯᱤ ᱮᱭᱤᱪᱰᱤ ᱦᱳᱞᱰᱟᱨ ᱠᱚ ᱟᱨᱠᱤ ᱩᱱᱠᱩ ᱠᱚ ᱪᱷᱟᱲᱟ ᱚᱱᱟ ᱫᱚᱛ ᱵᱟ ᱠᱚ ᱵᱚᱞᱚ ᱦᱚᱪᱚᱣᱟ ᱠᱚ ᱯᱟᱹᱴᱷᱩᱣᱟᱜ ᱫᱚ ᱚᱱᱠᱟᱭ ᱜᱮᱭᱟ ᱠᱚᱥᱮᱭᱟ ᱡᱷᱚᱛᱚ ᱜᱤᱫᱽᱨᱟᱹ ᱠᱤ ᱟᱨ ᱢᱤᱫ ᱨᱚᱠᱚᱢ ᱢᱚᱱᱮ ᱦᱮᱱᱟᱜ ᱟᱠᱟᱫ ᱛᱟᱠᱚᱣᱟ ᱚᱠᱚᱭ ᱚᱠᱟ ᱞᱮᱠᱟᱛᱮ ᱫᱷᱩᱯᱛᱩ ᱢᱤᱭᱟᱭ ᱚᱱᱟ ᱦᱩᱭᱩᱜ ᱠᱟᱱᱟ ᱢᱮᱱ ᱠᱟᱛᱷᱟ ᱦᱮᱸ ᱟᱹᱰᱤ ᱦᱚᱲᱜᱮ ᱚᱱᱠᱟᱱ ᱫᱷᱚᱱᱛᱩᱣᱟᱱ ᱜᱤᱫᱽᱨᱟᱹ ᱫᱚ ᱦᱮᱱᱟᱜ ᱠᱟᱜ ᱠᱚᱜᱮᱭᱟ ᱥᱮ ᱚᱠᱚᱭ ᱚᱠᱟ ᱞᱮᱠᱟᱢ ᱢᱚᱱᱮᱭᱟᱛᱮ ᱦᱮᱱᱟᱜ ᱠᱟᱫᱮᱭᱟ ᱚᱦᱚᱢ ᱞᱟᱹᱭ ᱠᱮᱭᱟ ᱥᱮ ᱦᱚᱭ ᱫᱚ ᱚᱠᱟ ᱩᱭᱦᱟᱹᱨ ᱵᱷᱟᱵᱱᱟ ᱵᱟᱹᱱᱩᱜᱼᱟ ᱡᱟᱦᱟᱸᱭ ᱦᱚᱭᱛᱚ ᱞᱮᱭᱟ ᱱᱤᱡᱮᱨᱟᱜ ᱠᱟᱹᱢᱤ ᱦᱚᱸ ᱦᱩᱭᱩᱜ ᱠᱟᱱᱟ ᱥᱮ ᱟᱨᱚ ᱦᱚᱲ ᱛᱟᱭᱚᱢ ᱦᱚᱲ ᱛᱟᱭᱱᱚᱢ ᱛᱮ ᱦᱩᱭᱩᱜᱼᱟ
ᱚᱱᱟ ᱠᱚᱨᱮ ᱟᱫᱚ ᱦᱟᱸᱰᱮ ᱫᱚᱠᱷᱟᱱ ᱢᱮᱱᱟᱜ ᱫᱚ ᱢᱮᱱᱟᱜᱼᱟ ᱟᱫᱚ ᱦᱟᱸᱰᱮ ᱫᱚ ᱛᱤᱱᱨᱮ ᱧᱟᱢᱚᱜ ᱪᱚ ᱵᱟᱝᱪᱚ ᱤᱧᱟᱜ ᱟᱥᱟ ᱠᱚᱢ ᱜᱮᱭᱟ ᱚᱸᱰᱮᱱᱟᱜ ᱫᱚ ᱢᱟᱱᱮ ᱵᱳᱭ ᱫᱚ ᱢᱮᱱᱟᱜ ᱛᱚᱵᱮ ᱠᱷᱟᱱ ᱵᱳᱭ ᱫᱚ ᱢᱮᱱᱟᱜ ᱟᱥᱮᱚᱱᱳ ᱵᱟᱹᱧ ᱞᱟᱹᱭ ᱫᱟᱲᱮᱭᱟᱜ ᱠᱟᱱᱟ
ᱧᱟᱢ ᱫᱟᱲᱮᱭᱟᱜᱼᱟ ᱢᱟᱨᱮ ᱡᱮᱜᱮᱛ ᱵᱤᱫᱽᱫᱟᱹᱜᱟᱲ ᱨᱮᱱᱟᱜ ᱫᱚ ᱧᱟᱢᱚᱜ ᱜᱮᱭᱟ ᱵᱟᱝ ᱫᱚ ᱵᱟᱝ ᱴᱷᱤᱠ ᱥᱮ
ᱛᱟᱨᱯᱚᱨᱮ ᱛᱟᱦᱞᱮ ᱚᱱᱠᱟ ᱟᱨᱚ ᱚᱲᱟᱜ ᱨᱮᱱᱟᱜ ᱛᱚ ᱪᱟᱥᱼᱵᱟᱥ ᱛᱚᱢ ᱵᱟᱹᱜᱤ ᱦᱚᱴᱚ ᱟᱫᱟ ᱚᱞ ᱯᱟᱲᱦᱟᱣ ᱜᱮ ᱵᱮᱥ ᱴᱷᱤᱠ ᱚᱞ ᱯᱟᱲᱦᱟᱜ ᱢᱮ
ᱟᱪᱪᱷᱟ
ᱚ ᱟᱞᱮ ᱫᱚ ᱟᱫᱚ ᱪᱟᱥ ᱠᱟᱹᱢᱤᱨᱮ ᱟᱬᱜᱚ ᱦᱩᱭᱩᱜ ᱠᱟᱱᱟ ᱟᱫᱚᱢ ᱪᱤᱠᱟᱹᱭᱟ
ᱛᱚᱞᱟ ᱯᱮ ᱜᱤᱲᱤ ᱠᱮᱫᱟ ᱥᱮ ᱟᱹᱣᱨᱤ
ᱜᱤᱰᱤ ᱦᱩᱭ ᱠᱟᱱᱟ ᱛᱚᱞᱟ ᱠᱚᱫᱚ ᱠᱷᱟᱹᱞᱤ ᱫᱟᱜ ᱞᱮᱠᱷᱟᱱ ᱜᱮ ᱫᱟᱜ ᱟᱬᱜᱚ ᱞᱮᱱᱠᱷᱟᱱ ᱜᱮ ᱟᱫᱚ ᱟᱞᱮ ᱫᱚ ᱴᱨᱟᱠᱴᱟᱨ ᱛᱮᱞᱮ ᱦᱟᱛ ᱦᱟᱫᱷᱟᱣ ᱛᱟᱞᱮᱭᱟ ᱦᱟᱨᱟ ᱠᱟᱱᱟᱭᱟ ᱪᱮᱫ ᱯᱟᱞᱮ ᱩᱫᱩᱜ ᱠᱟᱹᱴᱩᱵ ᱞᱮᱠᱟ ᱡᱮᱞᱮᱧ ᱦᱟᱨᱟ ᱟᱠᱟᱱ ᱜᱮᱭᱟ
ᱟᱞᱮ ᱢᱟ ᱦᱮᱸ ᱮᱸ ᱤᱧ ᱛᱤᱥᱤᱧ ᱪᱟᱞᱟᱣᱱᱟ ᱟᱢᱵᱟᱵᱚᱛᱤ ᱞᱟᱦᱟᱞᱮ ᱮᱨ ᱠᱮᱫᱟ
ᱟᱯᱮ ᱫᱚ ᱦᱤᱨᱟᱹᱣᱫᱮᱭᱟ ᱟᱯᱮ ᱫᱚ ᱛᱟᱭᱚᱢ ᱛᱮᱱᱟᱜ ᱞᱟᱦᱟᱛᱮᱟᱦᱛᱮ ᱰᱳᱡᱽ ᱯᱮ ᱮᱢᱟᱣᱯᱮᱭᱟ ᱞᱚᱜᱚᱱ ᱦᱟᱨᱟᱪᱮ
ᱫᱦ ᱫᱚ ᱵᱷᱟᱭ ᱦ
ᱦᱩᱸ ᱦᱮᱸ
ᱵᱟᱹᱛᱟᱹᱲᱤ ᱵᱟᱝ ᱵᱟᱹᱛᱤ ᱵᱟᱹᱛᱟᱹᱲᱤ ᱵᱟᱝ ᱵᱟᱹᱛᱩᱤ ᱦᱟᱸᱜ ᱪᱤᱠᱟᱹᱛᱮᱢ ᱮᱨ‌ ᱜᱚᱞᱟ
ᱟᱞᱮ ᱢᱟ ᱦᱟᱱᱮ ᱨᱩᱦᱩᱱᱤ ᱛᱟᱭᱚᱢ ᱵᱷᱟᱹᱛᱟᱹᱲᱤ ᱛᱟᱞᱮ ᱟᱫᱚ ᱟᱢ ᱩᱱ ᱥᱚᱢᱚᱭ ᱮᱱ ᱦᱤᱞᱳᱜ ᱤᱧ ᱯᱷᱳᱱᱟᱜ ᱢᱮ ᱛᱟᱦᱮᱸᱫᱼᱟ ᱤᱭᱟᱹ ᱦᱤᱞᱳᱜ ᱯᱚᱨᱚᱵᱽ ᱦᱤᱞᱳᱜ ᱵᱟᱝ ᱞᱟᱜᱟᱣ ᱞᱮᱱ ᱛᱟᱢᱟ ᱵᱟᱝ ᱛᱟᱦᱮᱸ ᱠᱟᱱ ᱛᱟᱢᱟ ᱩᱱ ᱦᱤᱞᱳᱜ ᱤᱧ ᱪᱟᱞᱟᱣ ᱠᱚᱜᱼᱟ ᱦᱩᱸ ᱟᱯᱮ ᱟᱛᱩᱭᱟ ᱤᱧ ᱦᱟᱱᱟ ᱫᱷᱟᱨᱮᱧ ᱪᱟᱞᱟᱣ ᱞᱮᱱ ᱫᱚ ᱦᱟᱱᱛᱮ ᱠᱷᱚᱱᱟᱜ ᱤᱧ ᱧᱤᱨ ᱨᱩᱣᱟᱹᱲ ᱠᱟᱱ ᱛᱟᱦᱮᱸᱫ ᱫᱚ ᱩᱱ ᱥᱚᱢᱚᱭ ᱯᱷᱚᱱ ᱯᱷᱳᱱᱟᱜ ᱢᱤᱧ ᱨᱤᱝ ᱮᱱ ᱛᱟᱢ ᱵᱟᱢ ᱨᱤᱥᱤᱵᱷ ᱞᱮᱫᱟ ᱟᱫᱚᱧ ᱦᱟᱯᱮ ᱪᱟᱞᱟᱣᱱᱟ ᱟᱨ ᱤᱱᱟᱹ ᱛᱟᱭᱚᱢ ᱪᱮᱫ ᱤᱭᱟᱹ ᱚᱸᱰᱮ ᱪᱮᱫ ᱞᱮᱠᱟ ᱜᱟᱞᱢᱟᱨᱟᱣ ᱞᱟᱝ ᱩᱭᱦᱟᱹᱨᱮᱫ ᱛᱟᱦᱮᱸᱫ ᱫᱚ ᱚᱱᱠᱟ ᱟᱫᱚ ᱛᱤᱱᱟᱹᱜ ᱫᱤᱱ ᱦᱩᱭᱩᱜ ᱛᱟᱯᱮᱭᱟ ᱟᱯᱮᱭᱟᱜ ᱵᱤᱱᱤᱰ ᱫᱚ
ᱫᱚᱥ ᱛᱟᱹᱨᱤᱠᱷ
ᱫᱷᱟᱹᱵᱤᱡ
ᱦᱳᱭ ᱫᱚᱥ ᱛᱟᱹᱨᱤᱠᱷ ᱜᱮ ᱢᱩᱪᱟᱹᱫ
ᱦᱳᱭ ᱟᱹᱰᱤ ᱫᱤᱱ ᱫᱚᱭᱟ
ᱛᱟᱯᱚᱨᱮ ᱟᱨᱚ ᱵᱟᱨᱥᱤᱧ ᱯᱚᱨᱮ ᱥᱮ ᱛᱤᱱ ᱫᱤᱱ ᱯᱚᱨᱮ ᱠᱩ ᱞᱟᱭ ᱫᱟ ᱟᱨᱚ ᱡᱟᱦᱟᱸ ᱚᱱᱟ ᱴᱩᱨ ᱨᱮᱱᱟᱜ ᱵᱮᱯᱟᱨ ᱚᱱᱟ ᱡᱚᱢᱟ ᱠᱚ ᱞᱟᱹᱭᱮᱫᱟ
ᱦᱮᱸ
ᱛᱷᱭᱛᱤᱥ
ᱛᱤᱱ ᱥᱟᱺᱜᱤᱧ ᱯᱮ ᱪᱟᱞᱟᱜᱼᱟ
ᱪᱟᱞᱟᱣ ᱫᱚ ᱵᱚᱞᱮ ᱪᱟᱞᱟᱜᱼᱟ ᱡᱚᱢᱟᱭᱟᱞᱮ ᱥᱮᱱ ᱞᱮᱱ ᱫᱚᱞᱮ
ᱚ ᱟᱪᱷᱟ ᱟᱪᱷᱟ
ᱪᱟᱞᱟᱣ ᱞᱮᱱ ᱫᱚᱯᱮ ᱵᱟᱝ ᱚᱱᱟ ᱡᱚᱢᱟ ᱦᱩᱭᱩᱜ ᱛᱟᱯᱮᱭᱟ ᱵᱟᱝ
ᱦᱮᱸ
ᱦᱮᱸ ᱟᱫᱚ ᱯᱷᱤᱞᱰ ᱚᱣᱟᱨᱠ ᱨᱮᱱᱟᱜ ᱡᱟᱦᱟᱸ ᱠᱚ ᱞᱟᱹᱭ
ᱦᱳᱭ ᱦᱳᱭ ᱦᱳᱭ
ᱫᱮᱦ ᱚᱱᱛᱮᱱ ᱦᱚᱲ ᱡᱟᱦᱟᱸ ᱨᱮᱯᱮ ᱥᱮᱱ ᱞᱮᱱᱟ ᱚᱱᱛᱮᱱ ᱦᱚᱲ ᱥᱟᱶᱛᱮᱦᱚᱸ ᱢᱤᱫᱴᱟᱝ ᱵᱟᱨᱭᱟ ᱥᱟᱶᱛᱮᱧ ᱜᱟᱞᱢᱟᱨᱟᱣ ᱵᱟᱲᱟᱭᱮᱱ ᱜᱮᱭᱟ ᱱᱚᱣᱟ ᱚᱱᱟ ᱠᱚᱛᱮ ᱦᱮᱸ
ᱟᱪᱷᱟ ᱪᱮᱫ ᱠᱚᱠᱚ ᱞᱟᱹᱭᱫᱟ?
ᱟᱫᱚ ᱚᱱᱟ ᱠᱚ ᱠᱩᱞᱤ ᱞᱟᱹᱭ ᱵᱟᱲᱟᱜᱼᱟ ᱦᱮᱸ ᱥᱟᱹᱫ ᱜᱮᱭᱟ ᱟᱞᱮ ᱫᱚ ᱱᱤᱭᱟᱹ ᱟᱪᱷᱟ ᱟᱪᱷᱟ ᱟᱹᱰᱤ ᱱᱟᱯᱟᱭ ᱠᱟᱛᱷᱟ ᱞᱟᱹᱭᱤᱫᱟᱹᱧ ᱛᱟᱦᱚᱞᱮ ᱟᱯᱮ ᱥᱮᱫ ᱛᱮ ᱚᱱᱠᱟ ᱪᱟᱞᱟᱣ ᱵᱟᱲᱟ ᱦᱩᱭᱩᱜᱼᱟ ᱦᱮᱸᱥᱮ ᱦᱟᱸᱜ ᱯᱮᱲᱟ ᱠᱷᱟᱹᱛᱤᱨ ᱠᱷᱟᱹᱛᱤᱨ ᱟᱞᱮ ᱯᱮ ᱟᱨᱠᱤ ᱟ ᱪᱮᱫ ᱟᱞᱮ ᱤᱱᱟᱹ ᱠᱷᱚᱱᱮ ᱡᱟᱹᱥᱛᱤ ᱫᱚᱚ ᱵᱟᱞᱮ ᱟᱥᱚᱜᱼᱟ
ᱟᱫᱚ ᱪᱮᱫ ᱠᱚ ᱞᱟᱹᱭᱫᱟ?
ᱟᱞᱮ ᱦᱮᱸ ᱪᱮᱫᱟᱜ ᱵᱟᱝ ᱦᱮᱸᱡ ᱞᱮᱱᱠᱷᱟᱱ ᱫᱚ ᱪᱮᱫᱟᱜ ᱜᱮ ᱵᱟᱝ? ᱟᱫᱚ ᱩᱱᱟᱹᱜ ᱚᱠᱚᱭ ᱫᱚᱦᱚᱭᱮᱫ ᱛᱟᱠᱚᱣᱟ ᱩᱱᱟᱹᱜ ᱦᱚᱲ ᱥᱟᱶᱛᱮ ᱜᱟᱞᱢᱟᱨᱟᱣ? ᱠᱷᱮᱯᱟᱤᱡ ᱞᱮᱠᱟ ᱜᱟᱞᱢᱟᱨᱟᱣ ᱦᱩᱭᱩᱜ ᱠᱟᱱᱟ ᱥᱮ ᱥᱟᱸᱜᱮ ᱦᱚᱲ ᱥᱟᱶᱛᱮ ᱜᱟᱞᱢᱟᱨᱟᱣ ᱫᱚ ᱛᱤᱱᱟᱹᱜ ᱮᱢ ᱜᱟᱞᱢᱟᱨᱟᱣᱟ? ᱜᱟᱞᱢᱟᱨᱟᱣ ᱜᱟᱞᱢᱟᱨᱟᱣ ᱛᱮᱜᱮ ᱱᱤᱡᱮᱨᱟᱜ ᱢᱚᱪᱟ ᱜᱮ ᱞᱟᱸᱜᱟᱜᱼᱟ